ᱦᱮᱞᱳ᱾
ᱦᱩᱸ ᱦᱮᱞᱳ ᱜᱚᱝᱠᱮ᱾
ᱦᱮᱸ ᱜᱚᱢᱠᱮ ᱡᱚᱦᱟᱨ ᱜᱮ᱾ ᱡᱚᱦᱟᱨ ᱡᱚᱦᱟᱨ ᱜᱮ ᱡᱚᱦᱟᱨ ᱜᱮ ᱦᱟᱸᱠᱷᱟᱱ᱾
ᱦᱩᱸ ᱜᱚᱝᱠᱮ
ᱜᱚᱝᱠᱮ ᱞᱟᱹᱭ ᱵᱤᱱ᱾
ᱪᱮᱫ ᱵᱤᱱ ᱪᱤᱠᱟᱹᱭᱫᱟ ᱱᱤᱛ ᱫᱚ?
ᱜᱚᱝᱠᱮ ᱪᱤᱠᱟᱹ ᱵᱟᱝ ᱚᱱᱮ ᱫᱩᱲᱩᱵ ᱵᱟᱲᱟ ᱦᱩᱭᱠᱟᱱᱟ ᱜᱚᱝᱠᱮ᱾
ᱚ ᱱᱟᱯᱟᱭ ᱵᱟᱲᱟ ᱜᱮᱭᱟᱵᱤᱱ?
ᱪᱮᱫ ᱵᱤᱱ ᱞᱟᱹᱭᱤᱫᱟ ᱵᱤᱱ ᱜᱚᱝᱠᱮ?
ᱞᱟᱹᱭᱫᱟᱞᱤᱧ ᱞᱟᱹᱭᱫᱟᱞᱤᱧ ᱱᱟᱯᱟ ᱩᱸ ᱱᱟᱯᱟᱭ ᱵᱟᱲᱟ ᱜᱮᱭᱟᱵᱤᱱ? ᱱᱤᱭᱟᱹ ᱱᱤᱭᱟᱹ ᱠᱚᱫᱤᱱ
ᱩᱸ ᱦᱮᱸ ᱜᱚᱝᱠᱮ ᱱᱟᱯᱟᱭ ᱵᱟᱲᱟ ᱜᱮᱭᱟᱞᱤᱧ᱾
ᱟᱪᱪᱷᱟ ᱟᱪᱪᱷᱟ᱾
ᱟᱹᱵᱤᱱ ᱫᱚ ᱜᱚᱝᱠᱮ?
ᱟᱹᱞᱤᱧ ᱦᱚᱸ ᱱᱟᱯᱟᱭ ᱵᱟᱲᱟ ᱜᱮ᱾
ᱦᱮᱸ
ᱚᱱᱛᱮ ᱥᱮᱨᱢᱟ ᱡᱟᱹᱰᱤ ᱠᱚ ᱪᱮᱞᱮᱠᱟ? ᱫᱟᱜ ᱫᱟᱭ ᱥᱮ ᱵᱟᱝ?
ᱜᱚᱝᱠᱮ ᱥᱮᱨᱢᱟ ᱡᱟᱹᱲᱤ ᱫᱚ ᱱᱤᱛ ᱫᱚ ᱵᱚᱱᱫᱚ ᱦᱟᱛᱟᱣ ᱠᱮᱫᱟᱭ ᱜᱚᱝᱠᱮ᱾
ᱦᱳᱭ ᱛᱚ ᱟᱪᱪᱷᱟ᱾
ᱠᱤᱱᱛᱩ ᱨᱚᱦᱚᱭ ᱴᱟᱭᱤᱢ ᱥᱚᱢᱚᱭ ᱜᱚᱢᱠᱮ ᱪᱟᱸᱫᱩ ᱵᱚᱸᱜᱟ ᱦᱚᱸ ᱪᱤᱠᱤᱭᱫᱟᱭ ᱫᱟᱜ ᱦᱚᱸ ᱵᱟᱝ ᱫᱟᱜ ᱫᱟᱭ ᱨᱚᱦᱚᱭ ᱵᱟᱝ ᱠᱚᱦᱚᱸ ᱜᱟᱱᱚᱜ ᱠᱟᱱᱟ,
ᱦᱮᱸ ᱦᱮᱸ ᱮᱠᱫᱚᱢ ᱮᱠᱫᱚᱢ᱾
ᱛᱤᱛ ᱫᱚ ᱨᱚᱦᱚᱭ ᱴᱟᱭᱤᱢ ᱵᱟᱝ ᱫᱟᱜ ᱞᱮᱠᱷᱟᱱ ᱪᱤᱠᱟᱹᱛᱮ ᱨᱚᱦᱚᱭ ᱦᱩᱭᱩᱜᱼᱟ᱾ ᱟᱞᱮ ᱥᱮᱫ ᱫᱚ ᱫᱟᱜ ᱟᱞᱮᱥᱮᱫ ᱫᱚ ᱥᱮᱨᱢᱟ ᱫᱟᱜ ᱪᱷᱟᱲᱟ ᱨᱚᱦᱚᱭ ᱤᱭᱟᱹ ᱨᱚᱦᱚᱭ ᱠᱚᱦᱚᱸ ᱵᱟᱝ ᱜᱟᱱᱚᱜᱼᱟ ᱦᱩᱲᱩ ᱫᱚ, ᱡᱟᱹᱲᱤ ᱦᱚᱸ ᱵᱟᱝ ᱡᱟᱹᱲᱤ ᱫᱟᱭ ᱫᱟᱜ ᱦᱚᱸ᱾
ᱦᱮᱸ ᱟᱵᱚ ᱢᱟ ᱥᱮᱨᱢᱟ ᱡᱟᱹᱲᱤ ᱵᱷᱚᱨᱥᱟ ᱛᱮᱜᱮ ᱢᱤᱫ ᱫᱷᱟᱣ ᱵᱚᱱ ᱨᱚᱦᱚᱭᱟ, ᱟᱨ ᱱᱚᱜᱼᱚᱭ ᱡᱟᱦᱟᱸ ᱥᱮᱨᱢᱟᱨᱮ ᱢᱤᱫ ᱫᱷᱟᱣ ᱦᱚᱸ ᱵᱷᱟᱜᱤ ᱞᱮᱠᱟ ᱵᱟᱭ ᱫᱟᱽᱜ ᱵᱚᱱ ᱠᱟᱱᱟ ᱡᱟᱦᱟᱸ
ᱵᱟᱝ ᱫᱟᱵᱚᱱ ᱠᱟᱱᱟᱭ ᱱᱚᱣᱟ ᱜᱮᱛᱚ,
ᱱᱤᱭᱟᱹ ᱡᱟᱦᱟᱸ ᱨᱚᱦᱚᱭ ᱥᱤᱡᱤᱱ ᱜᱮ᱾
ᱦᱮᱸ,
ᱟᱨ ᱚᱱᱠᱟ ᱡᱩᱫᱤ ᱨᱟᱵᱟᱝ ᱨᱚᱦᱚᱭ ᱫᱚ ᱟᱹᱰᱤᱜᱮ ᱫᱮᱞᱟ,
ᱟᱹᱰᱤ ᱜᱮ ᱡᱟᱞᱟ ᱦᱮᱸ᱾
ᱛᱟᱦᱚᱞᱮ ᱟᱯᱮ ᱥᱮᱜ ᱦᱚᱸ ᱨᱚᱦᱚᱭ ᱠᱚᱫᱚ ᱟᱹᱣᱨᱤ ᱯᱮ ᱟᱨᱚᱢᱵᱚᱭᱟ ᱥᱮ,
ᱟᱹᱣᱨᱤ ᱟᱹᱣᱨᱤ᱾ ᱛᱚᱞᱟ ᱠᱚᱫᱚ ᱦᱟᱨᱟ ᱠᱟᱱᱟ ᱡᱚᱛᱚ ᱨᱚᱦᱚᱭ ᱫᱚ ᱜᱟᱱᱚᱜᱼᱟ ᱟᱫᱚ ᱚᱱᱟ ᱫᱟᱜᱽ ᱠᱷᱟᱛᱤᱨ ᱛᱮᱜᱮ ᱟᱫᱚ, ᱨᱚᱦᱚᱭ ᱠᱚᱫᱚ ᱵᱟᱝ ᱜᱟᱱᱚᱜ ᱠᱟᱱᱟ᱾
ᱫᱟᱜᱽ ᱠᱷᱟᱹᱛᱤᱨ ᱜᱮ ᱨᱚᱦᱚᱭ ᱠᱚᱫᱚ ᱵᱟᱝᱟᱱᱚᱜ,
ᱨᱚᱦᱚᱭ, ᱚ ᱫᱚ ᱵᱟᱝ ᱜᱟᱱᱚᱜᱼᱟ ᱵᱟᱠᱷᱟᱱ ᱫᱟᱜᱽ ᱡᱚᱠᱷᱚᱱ ᱫᱟᱜᱽ ᱤᱫᱤ ᱠᱮᱟᱭ ᱥᱮ ᱱᱤᱛᱚᱜ ᱛᱮ ᱨᱚᱦᱚᱭ ᱪᱟᱵᱟ ᱠᱚᱜ ᱛᱟᱞᱮᱭᱟ ᱟᱞᱮᱥᱮᱫ ᱫᱚ᱾
ᱦᱮᱸ ᱦᱮᱸ ᱦᱮᱸ ᱦᱮᱸ᱾
ᱠᱚᱜᱼᱟ ᱟᱫᱚ ᱚᱱᱟ ᱥᱮᱨᱢᱟ ᱜᱮ ᱵᱟᱝ ᱡᱟᱹᱲᱤᱭ ᱫᱟᱭ ᱱᱚᱣᱟᱛᱤᱨ ᱛᱮᱜᱮ ᱟᱫᱚ, ᱨᱚᱦᱚᱭ ᱦᱚᱸ ᱵᱟᱝ ᱜᱟᱱᱚᱜ ᱠᱟᱱᱟ᱾
ᱟᱞᱮ ᱥᱮ ᱦᱚᱸ ᱜᱚᱝᱠᱮ ᱚᱱᱠᱟᱜᱮ ᱥᱮᱨᱢᱟ ᱡᱟᱹᱲᱤ ᱛᱮᱜᱮ, ᱢᱮᱱᱟᱜ ᱞᱮᱭᱟ ᱟᱨ ᱠᱮᱱᱮᱞ ᱫᱟᱜᱽ ᱠᱚᱦᱚᱸ ᱵᱟᱝ ᱵᱟᱠᱚ ᱟᱲᱟᱜᱠᱟᱱ᱾
ᱦᱩᱸ ᱩᱸ
ᱩᱯᱟᱹᱭ ᱠᱚᱢᱟ ᱦᱚᱛᱚ ᱢᱟ ᱵᱟᱹᱱᱩᱜᱼᱟ᱾
ᱦᱮᱸ ᱩᱯᱟᱹᱭ ᱵᱟᱹᱱᱩᱜ ᱟ ᱥᱮᱨᱢᱟ ᱪᱟᱸᱫᱳ ᱜᱮ ᱠᱚᱭᱚᱜ ᱠᱟᱜ ᱦᱩᱭᱩᱜᱼᱟ ᱛᱤᱥ ᱡᱟᱹᱲᱤᱭᱟ ᱟᱵᱚᱱᱟᱭ᱾
ᱚᱱᱟᱛᱮ ᱪᱟᱥ ᱠᱚᱫᱚ ᱮᱠᱷᱚᱱᱚ ᱟᱹᱣᱨᱤ ᱟᱨᱟᱢᱵᱚᱜᱼᱟ᱾
ᱩᱸᱻ
ᱦᱩᱸ ᱚᱱᱠᱟ ᱯᱟᱪᱷᱹᱮᱱᱟ᱾
ᱛᱚ ᱜᱚᱝᱠᱮ ᱵᱚᱞ ᱠᱚᱫᱚ ᱵᱮᱱ ᱠᱷᱮᱞ ᱵᱟᱲᱟᱭ ᱜᱮᱭᱟ ᱵᱟᱝ?
ᱪᱮᱫᱵᱤᱱ ᱞᱟᱹᱭᱮᱫᱟᱵᱤᱱ ᱜᱚᱝᱠᱮ?
ᱞᱟᱹᱭ ᱫᱟᱹᱞᱤᱧ ᱯᱷᱩᱴᱵᱚᱞ ᱠᱚᱫᱚ ᱵᱤᱱ ᱠᱷᱮᱞ ᱵᱟᱲᱟᱭ ᱜᱮᱭᱟ ᱥᱮ ᱵᱟᱝ ᱯᱷᱩᱴᱵᱚᱞ,
ᱦᱮᱸ ᱜᱚᱝᱠᱮ ᱯᱷᱩᱴᱵᱚᱞ ᱠᱚᱫᱚ ᱠᱷᱮᱞ ᱵᱟᱲᱟᱭ ᱜᱮᱭᱟᱞᱤᱧ᱾ ᱟᱹᱵᱤᱱ ᱫᱚ ᱜᱚᱝᱠᱮ?
ᱟᱹᱞᱤᱧ ᱦᱚᱸ ᱠᱷᱮᱞ ᱵᱟᱲᱟ ᱜᱮ ᱾ ᱛᱚ ᱜᱚᱝᱠᱮ ᱯᱷᱩᱴᱵᱚᱞ ᱫᱚ, ᱟᱹᱛᱩ ᱨᱮᱱᱟᱜ ᱴᱤᱢ ᱛᱮᱜᱮ ᱥᱮ ᱵᱟᱭᱨᱮ ᱨᱮᱱᱟᱜ ᱴᱤᱢ ᱛᱮᱵᱮᱱ ᱠᱷᱮᱞ ᱜᱮᱭᱟ?
ᱦᱩᱸᱩᱸ ᱜᱚᱝᱠᱮ ᱟᱹᱛᱩ ᱨᱮᱱᱟᱜ ᱴᱤᱢ ᱛᱮᱜᱮ᱾
ᱟᱛᱳ ᱨᱮᱱᱟᱜ ᱴᱤᱢ ᱛᱮᱜᱮ ᱵᱟᱝ?
ᱦᱮᱸ ᱜᱚᱝᱠᱮ ᱟᱨ ᱟᱹᱰᱤᱱ ᱫᱚ ᱜᱚᱝᱠᱮ?
ᱟᱞᱮ ᱦᱚᱸ ᱟᱞᱤᱮ ᱦᱚᱸ ᱟᱛᱳ ᱨᱮᱢᱟ ᱴᱤᱢ ᱜᱮ ᱢᱮᱱᱟᱜ ᱛᱟᱞᱮᱭᱟ᱾ ᱟᱨ ᱵᱟᱭᱨᱮ ᱨᱮᱱᱟᱜ ᱴᱤᱢ ᱛᱮᱦᱚᱸ ᱢᱟᱡᱷᱮ ᱢᱟᱡᱷᱮ, ᱠᱷᱮᱞ ᱠᱚᱞᱤᱧ ᱪᱟᱞᱟᱜ ᱜᱮᱭᱟ ᱟᱨ,
ᱚᱻ
ᱟᱹᱛᱩ ᱨᱮᱱᱟᱜ ᱛᱚ ᱢᱟᱱᱮ ᱟᱛᱳ ᱨᱮᱱ ᱛᱚ ᱢᱟᱱᱮ,
ᱦᱩᱸ,
ᱵᱟᱠᱚ ᱥᱚᱢᱚᱭᱚᱜ ᱜᱮᱭᱟ ᱛᱚ ᱢᱟᱱᱮ ᱫᱤᱱ ᱫᱚ᱾
ᱦᱩᱸ ᱟᱨ ᱱᱤᱛᱚᱜ ᱴᱟᱭᱤᱢ ᱥᱚᱢᱚᱭ ᱫᱚ ᱥᱚᱢᱚᱭ ᱦᱚᱸ ᱵᱟᱝ ᱥᱚᱢᱳᱭᱟ ᱢᱟᱱᱮ ᱡᱷᱚᱛᱚ ᱜᱮ ᱪᱟᱥᱵᱟᱥ ᱛᱟᱠᱚ ᱛᱚ, ᱵᱷᱤᱛᱟᱹ ᱢᱟᱜ ᱠᱚ ᱤᱭᱟᱹ ᱢᱟᱜ ᱠᱚ, ᱪᱟᱞᱟᱜ ᱟᱠᱚ ᱛᱚ ᱱᱤᱛᱚᱜ ᱫᱚ ᱠᱷᱮᱞ ᱴᱟᱭᱤᱢ ᱱᱤᱛᱚᱜ ᱠᱷᱮᱞ ᱫᱚ ᱵᱚᱱᱫᱚ ᱦᱟᱛᱟᱲᱚᱜ ᱜᱮᱭᱟ ᱟᱛᱳ ᱠᱚᱨᱮᱫ ᱫᱚ᱾
ᱦᱮᱸ᱾
ᱠᱟᱹᱢᱤ ᱴᱟᱭᱤᱢ ᱛᱚ,
ᱦᱳᱭ᱾
ᱦᱩᱸ᱾
ᱛᱚ ᱜᱚᱢᱠᱮ ᱯᱷᱩᱴᱵᱚᱞ ᱫᱚ ᱚᱠᱟ ᱤᱭᱟᱹ ᱨᱮᱵᱤᱱ ᱠᱷᱮᱞ ᱜᱮᱭᱟ? ᱚᱠᱟ ᱯᱚᱡᱤᱥᱮᱱ ᱨᱮ?
ᱩᱸᱻ ᱯᱷᱩᱴᱵᱚᱞ, ᱯᱷᱩᱴᱵᱚᱞ ᱫᱚ ᱟᱹᱞᱤᱧ ᱫᱚ ᱛᱟᱞᱟ ᱨᱮᱞᱤᱧ ᱠᱷᱮᱞ ᱜᱮᱭᱟᱞᱤᱧ᱾
ᱟᱪᱪᱷᱟ ᱟᱹᱰᱤ ᱵᱮᱥ᱾
ᱦᱩᱸ ᱟᱨ ᱜᱚᱝᱠᱮ ᱟᱹᱵᱤᱱ ᱫᱚ?
ᱟᱸᱜ ᱟᱹᱞᱤᱧ ᱫᱚ ᱮᱥᱴᱟᱭᱠᱟᱨ ᱨᱮ ᱢᱟᱱᱮ ᱪᱮᱛᱟᱱ ᱨᱮᱧ ᱠᱷᱮᱞ ᱜᱮᱭᱟ᱾
ᱚᱻ ᱮᱥᱴᱟᱭᱜᱟᱨ?
ᱩᱸ᱾
ᱛᱚ ᱜᱚᱝᱠᱮ ᱫᱷᱟᱢᱟᱠᱟ ᱠᱚᱫᱚ ᱵᱤᱱ ᱪᱟᱞᱟᱣ ᱵᱟᱲᱟ ᱠᱟᱱᱟ ᱥᱮ ᱮᱢᱱᱤ ᱞᱳᱠᱟᱞ ᱴᱩᱨᱱᱟᱢᱮᱱᱴ ᱠᱚᱜᱮ ᱩᱸ᱾
ᱦᱮᱸ ᱞᱳᱠᱟᱞ ᱠᱚᱨᱮ ᱜᱮ ᱪᱟᱞᱟᱣ ᱵᱟᱲᱟ ᱠᱟᱱᱟᱞᱤᱧ, ᱫᱷᱟᱢᱟᱠᱟ ᱠᱚᱫᱚ ᱵᱟᱹᱞᱤᱧ ᱪᱟᱞᱟᱣ ᱠᱟᱱᱟᱞᱤᱧ᱾
ᱟᱪᱪᱷᱟ ᱟᱪᱪᱷᱟ᱾
ᱟᱫᱚ ᱦᱮᱸ ᱞᱟᱹᱭᱵᱤᱱ ᱞᱟᱹᱭᱵᱤᱱ᱾
ᱫᱟᱹᱞᱤᱧ ᱱᱤᱛ ᱫᱚ ᱯᱨᱮᱠᱴᱤᱥ ᱵᱟᱲᱟᱭᱮᱫ ᱜᱮᱭᱟ ᱥᱮ ᱱᱤᱛᱚᱜ ᱫᱚ ᱠᱷᱮᱞ ᱵᱟᱲᱟ ᱠᱚᱫᱚ ᱵᱟᱝ ᱦᱩᱭᱩᱜ ᱠᱟᱱᱟ?
ᱱᱤᱛᱳ ᱫᱚ ᱜᱚᱝᱠᱮ ᱠᱷᱮᱞ ᱵᱟᱲᱟ ᱠᱚᱫᱚ ᱵᱟᱝ ᱦᱩᱭᱩᱜ ᱠᱟᱱᱟ ᱟᱫᱚ ᱯᱟᱲᱦᱟᱣ ᱠᱚ ᱦᱩᱭᱩᱜ ᱜᱮᱭᱟ ᱛᱚ, ᱮᱸ ᱯᱟᱲᱦᱟᱜ ᱠᱟᱱᱟᱞᱤᱧ ᱫᱚ ᱴᱟᱭᱤᱢ ᱠᱚ ᱵᱟᱝ ᱧᱟᱢᱚᱜ ᱠᱟᱱᱟ ᱠᱷᱮᱞ ᱠᱚᱨᱮᱱᱟᱜ ᱫᱚ᱾ ᱚᱱᱟᱛᱮ ᱱᱤᱛᱚᱜ ᱠᱷᱮᱞ ᱠᱚᱫᱚ ᱠᱟᱹᱴᱤᱡ ᱵᱚᱱᱫᱚ ᱦᱟᱛᱟᱲ ᱦᱩᱭ ᱠᱟᱱᱟ᱾
ᱛᱟᱦᱚᱞᱮ ᱟᱹᱵᱤᱱᱟᱜ ᱩᱸ ᱠᱷᱮᱞ ᱨᱮᱱᱟᱜ ᱤᱪᱪᱷᱟᱹ ᱢᱮᱱᱟᱜ ᱛᱟᱹᱵᱤᱱᱟ ᱥᱮ ᱵᱟᱝ? ᱚᱱᱠᱟ ᱡᱟᱦᱟᱸ ᱟᱵᱚᱱᱟᱜ ᱪᱟᱢ ᱪᱟᱢᱯᱤᱭᱟᱱ ᱞᱤᱜ ᱞᱤᱜ ᱠᱚ ᱛᱟᱨᱯᱚᱨᱮ
ᱦᱩᱸᱜ ᱦᱩᱸ᱾
ᱢᱟᱱᱮ ᱟᱭᱥᱮᱞ ᱛᱟᱯᱚᱨᱮ ᱚᱝᱠᱟ
ᱦᱩᱸ᱾
ᱚᱸ ᱚᱣᱟᱨᱞᱰ ᱠᱟᱯ ᱢᱟ ᱟᱵᱚ ᱢᱟ ᱤᱱᱰᱤᱭᱟ ᱫᱚ ᱵᱟᱱᱩᱜᱼᱟ᱾
ᱵᱟᱝ ᱵᱟᱝ ᱵᱟᱝ ᱚᱣᱟᱨᱞᱰ ᱠᱟᱯ ᱫᱚ ᱤᱱᱰᱤᱭᱟᱱ ᱫᱚ ᱵᱟᱠᱚ ᱪᱟᱥ ᱵᱟᱵᱚᱱ ᱧᱟᱢ ᱠᱮᱫᱟᱵᱚᱱ
ᱟᱭᱥᱮᱞ ᱞᱮᱵᱮᱞ ᱠᱚᱨᱮᱱᱟᱜ ᱠᱷᱮᱞ ᱠᱚᱨᱮ ᱩᱱᱟᱹᱜ ᱤᱪᱪᱷᱟᱹ ᱠᱚᱫᱚ ᱢᱮᱱᱟᱜ ᱛᱟᱹᱵᱤᱧᱟ ᱥᱮ ᱵᱟᱝ?
ᱦᱮᱸ ᱜᱚᱝᱠᱮ ᱤᱪᱪᱷᱟᱹ ᱫᱚ ᱢᱮᱱᱟᱜ ᱛᱟᱹᱟᱞᱤᱧᱟ ᱱᱚᱣᱟ ᱠᱚᱨᱮ ᱠᱷᱮᱞ ᱫᱚ᱾
ᱱᱤᱛᱚᱜ ᱫᱚ
ᱟᱫᱚ ᱟᱨ ᱱᱤᱭᱟᱹ ᱟᱵᱚᱣᱟᱜ ᱛᱚ ᱥᱟᱶᱛᱟ ᱨᱮᱱᱟᱜ ᱛᱚ ᱵᱟᱲᱟᱭ ᱜᱮᱭᱟᱢ ᱛᱚ ᱦᱟᱱᱮ ᱱᱚᱣᱟ ᱠᱟᱹᱢᱤ ᱠᱚ ᱯᱟᱲᱦᱟᱣ ᱠᱚ ᱟᱵᱚ ᱫᱚ ᱚᱱᱮ
ᱦᱮᱸ ᱦᱟᱱᱮ ᱦᱟᱱᱟ ᱱᱟᱣᱟ ᱪᱟᱯ ᱛᱮᱜᱮ
ᱪᱟᱱᱮᱱᱟ ᱪᱟᱯ ᱛᱮᱜᱮ ᱱᱚᱱᱛᱮ ᱫᱚ ᱯᱷᱳᱠᱟᱥ ᱫᱚ ᱟᱫᱚ ᱦᱤᱲᱧᱚᱜᱼᱟ ᱦᱟᱸᱱᱛᱮ ᱥᱟᱶᱛᱟ ᱛᱚ ᱵᱟᱲᱟᱭ ᱜᱮᱭᱟᱵᱤᱱ? ᱦᱟᱱᱮ ᱱᱟᱣᱟ ᱠᱟᱹᱢᱤ ᱠᱚ ᱚᱲᱟᱜ ᱠᱚᱨᱮᱱᱟᱜ
ᱦᱮᱸ ᱢᱟᱱᱮ ᱱᱤᱛ ᱛᱮᱜᱮ ᱡᱷᱚᱛᱚ ᱠᱤᱪᱷᱩ ᱢᱟᱱᱮ ᱧᱮᱞ ᱦᱩᱭᱩᱜᱼᱟ ᱦᱮᱸᱥᱮ?
ᱱᱤᱡᱮ ᱛᱮᱜᱮ ᱡᱷᱚᱛᱚ ᱠᱤᱪᱷᱩ ᱧᱮᱞ ᱦᱩᱭᱩᱜᱼᱟ᱾
ᱟᱨ ᱚᱝ ᱚᱝ ᱚᱝᱠᱟ ᱛᱚ ᱦᱮᱸ ᱟᱨ ᱚᱱᱠᱟ ᱛᱮᱢᱟ ᱡᱟᱦᱟᱸᱴᱟᱜ ᱜᱮ ᱢᱟᱱᱮ ᱵᱟᱢ ᱫᱟᱲᱮᱭᱟᱜᱼᱟ ᱢᱟᱱᱮᱼᱼ ᱵᱚᱞ ᱠᱷᱮᱞ ᱠᱚᱫᱚ ᱮᱠᱫᱚᱢ ᱵᱟᱢ ᱫᱟᱲᱮᱭᱟᱜᱼᱟ᱾
ᱵᱟᱝ ᱵᱟᱝ ᱚᱲᱟᱜ ᱨᱮᱱᱟᱜ ᱢᱤᱫᱴᱟᱹᱧᱼᱼ ᱴᱟᱭᱤᱢ ᱦᱚᱸ ᱵᱟᱭ ᱧᱟᱢᱚᱜᱟ ᱚᱲᱟᱜ ᱠᱚᱨᱮ ᱪᱟᱯ ᱦᱟᱱᱟ ᱱᱟᱣᱟ ᱠᱟᱹᱢᱤ ᱠᱚ ᱟᱫᱚ ᱵᱟᱵᱟ ᱛᱟᱠᱚ ᱦᱚᱸᱼᱼ ᱛᱚ ᱱᱤᱛᱚᱜ ᱫᱚ ᱦᱟᱲᱟᱢ ᱦᱤᱡᱩᱜ ᱠᱟᱱᱟ ᱠᱚᱛᱚ ᱟᱫᱚ ᱩᱱᱟᱹᱜ ᱦᱚᱸ ᱠᱟᱹᱢᱤ ᱵᱟᱠᱚ ᱫᱟᱲᱮᱭᱟᱜᱼᱟ ᱠᱚᱛᱚ᱾ ᱱᱤᱡᱮ ᱜᱮ ᱜᱚᱲᱚᱣᱟᱠᱚ ᱦᱩᱭᱩᱜᱼᱟ ᱠᱟᱹᱢᱤ ᱠᱚ᱾
ᱟᱪᱪᱷᱟ ᱟᱪᱪᱷᱟ᱾
ᱛᱟᱦᱚᱞᱮ ᱚᱱᱛᱮ ᱠᱟᱹᱢᱤ ᱠᱟᱹᱢᱤ ᱛᱮᱜᱮ ᱟᱫᱚ ᱪᱤᱠᱤᱛᱮ ᱚᱱᱛᱮ ᱦᱚᱸ ᱵᱟᱝ ᱜᱟᱱᱚᱜ ᱠᱟᱱᱟ᱾
ᱟᱪᱪᱷᱟ ᱦᱮᱸ ᱟᱹᱞᱤᱧ ᱦᱚᱸ ᱜᱚᱢᱠᱮ ᱚᱱᱠᱟᱜ ᱜᱮ ᱫᱚ ᱤᱪᱪᱷᱟᱹ ᱢᱟ ᱢᱮᱱᱟᱜ ᱟᱵᱚ ᱫᱚ᱾ ᱢᱤᱫᱴᱟᱝ ᱢᱟᱱᱮᱼᱼ ᱢᱤᱫᱴᱟᱝ ᱠᱟᱹᱢᱤ ᱚᱱᱟ ᱟᱨ ᱯᱷᱩᱴᱵᱚᱞ ᱫᱚ ᱟᱵᱚ ᱫᱚ ᱟᱹᱰᱤ ᱯᱮᱠᱴᱤᱥ ᱨᱮᱱᱟᱜ ᱤᱭᱟᱹ ᱠᱟᱱᱟ᱾
ᱦᱩᱸᱻ ᱢᱟᱱᱮ ᱯᱩᱨᱟᱹ ᱦᱩᱸ ᱯᱨᱚᱛᱮᱠ ᱫᱤᱱ ᱯᱮᱠᱼᱼ ᱴᱤᱥ ᱦᱩᱭᱩᱜᱼᱟ ᱢᱤᱫᱴᱟᱝᱼᱼ
ᱦᱮᱸ
ᱚᱱᱛᱮ ᱜᱮ ᱚᱱᱛᱮ ᱜᱮ ᱯᱷᱳᱠᱟᱥ ᱦᱩᱭᱩᱜᱼᱟ ᱯᱷᱩᱴᱵᱚᱞ ᱫᱚ ᱟᱵᱚ ᱫᱚ ᱵᱟᱵᱚᱱ ᱫᱟᱲᱮᱭᱟᱜ ᱟᱵᱚᱱ ᱥᱮ ᱢᱤᱫᱴᱟᱝ ᱤᱭᱟᱹ ᱨᱮᱫᱚ᱾
ᱢᱤᱫ ᱠᱟᱝᱠᱟ ᱚᱱᱠᱟ
ᱠᱟᱹᱢᱤ ᱨᱮᱫᱚ ᱦᱮᱸ ᱦᱮᱸ᱾ ᱢᱤᱫᱴᱟᱝ ᱠᱟᱹᱢᱤ ᱠᱟᱹᱢᱤ ᱛᱮᱜᱮ ᱱᱚᱣᱟ ᱠᱟᱹᱢᱤ ᱠᱟᱹᱢᱤᱛᱮ ᱦᱟᱱᱟ ᱠᱟᱹᱢᱤ ᱦᱟᱢ ᱦᱟᱱ ᱠᱟᱹᱢᱤ ᱠᱟᱹᱢᱤᱛᱮ ᱱᱚᱣᱟ ᱠᱟᱹᱢᱤ᱾ ᱦᱟᱱᱛᱮᱛᱮ,
ᱚᱱᱠᱟ ᱛᱮᱜᱮ ᱟᱫᱚ ᱱᱚᱜᱼᱚᱭ ᱠᱷᱮᱞ ᱠᱚᱨᱮᱱᱟᱜ ᱤᱭᱟᱹ ᱠᱚᱫᱚ ᱪᱟ ᱪᱟᱵᱟᱜ ᱛᱟᱵᱚᱱᱟ᱾
ᱠᱷᱮᱞ ᱤᱭᱟᱹ ᱚᱱᱟ ᱫᱚ ᱪᱟᱵᱟᱜ-ᱟ ᱟᱥᱛᱮ ᱟᱥᱛᱮ, ᱚᱱᱮ ᱟᱵᱚ ᱯᱟᱲᱦᱟᱜ ᱠᱟᱱᱟ ᱵᱚᱱ ᱯᱟᱲᱦᱟᱣ ᱯᱟᱲᱦᱟᱣ ᱛᱮᱜᱮ ᱡᱚᱠᱷᱚᱱ ᱦᱩᱲᱩ ᱠᱚ ᱡᱚᱠᱷᱚᱱ ᱨᱚᱦᱚᱭ ᱟᱨᱟᱢᱵᱷᱚᱜᱼᱟ᱾ ᱟᱫᱚ ᱚᱲᱟᱜ ᱪᱟᱞᱟᱜ ᱦᱩᱭᱩᱜᱼᱟ ᱠᱟᱹᱢᱤ ᱵᱟᱵᱟ ᱛᱟᱠᱚ ᱠᱟᱹᱴᱤᱡ ᱜᱚᱲᱚ ᱟᱠᱚ ᱦᱩᱭᱩᱜᱼᱟ᱾ ᱛᱚᱞᱟ ᱜᱮᱢᱮᱨ ᱠᱚ ᱨᱚᱦᱚᱭ ᱤᱭᱟᱹ ᱠᱚ ᱦᱟᱱᱟ ᱱᱟᱣᱟ ᱠᱚ ᱵᱷᱤᱛᱟᱹᱢᱟᱜ ᱠᱚ᱾
ᱦᱮᱸ
ᱯᱟᱲᱦᱟᱜ ᱯᱟᱲᱦᱟᱜ ᱛᱮᱜᱮ ᱠᱟᱹᱢᱤ ᱜᱚᱲᱚ ᱟᱠᱚ ᱦᱩᱭᱩᱜᱼᱟ᱾
ᱮᱠᱫᱚᱢ
ᱟᱱᱢᱟᱫ ᱴᱟᱭᱤᱢ ᱫᱚ ᱟᱫᱚ ᱵᱟᱝ ᱧᱟᱢᱚᱜ ᱠᱟᱱᱟ ᱢᱤᱫᱴᱟᱝ ᱠᱚᱢ ᱠᱟᱹᱢᱤ ᱛᱮᱜᱮ ᱟᱨᱚ ᱚᱱᱛᱮ ᱦᱚᱸ ᱚᱲᱟᱜ ᱨᱮᱱᱟᱜ ᱦᱚᱸ ᱧᱮᱞ ᱦᱩᱭᱩᱜ ᱠᱟᱱᱟ᱾
ᱦᱩᱸ ᱦᱩᱸ ᱛᱟᱞᱦᱮ ᱟᱹᱵᱤᱱᱟᱜ ᱤᱪᱪᱷᱟᱹ ᱫᱚ ᱢᱮᱱᱟᱜᱼᱟ ᱡᱟᱦᱟᱸ ᱛᱤᱥ ᱡᱩᱫᱤ ᱵᱤᱱᱼᱼ ᱱᱚᱝᱠᱟ ᱵᱤᱱ ᱪᱟᱱᱥ ᱠᱷᱮᱞ ᱨᱮᱱᱟᱜ ᱫᱟᱣᱵᱤᱱ ᱧᱟᱢᱟ ᱛᱟᱦᱚᱞᱮᱵᱤᱱ ᱪᱟᱞᱟᱜᱼᱟ᱾
ᱦᱮᱸ ᱜᱚᱝᱠᱮ ᱪᱟᱥᱠᱚ ᱧᱟᱢ ᱟᱹᱞᱤᱼᱼ ᱤᱪᱪᱷᱟᱹ ᱫᱚ ᱢᱮᱱᱟᱜ ᱛᱟᱹᱟᱞᱤᱧᱟ ᱟᱫᱚ ᱱᱚᱣᱟ ᱛᱮᱜᱮᱼᱼ
ᱚ
ᱵᱟᱝ ᱜᱟᱱᱚᱜᱼᱼ ᱢᱩᱛᱷᱟ ᱜᱚᱢᱠᱮ ᱟᱵᱤᱱᱟᱜ ᱦᱚᱸ ᱤᱪᱪᱷᱟᱹ ᱫᱚ ᱢᱮᱱᱟᱜᱼᱟ?
ᱦᱮᱸ ᱟᱹᱞᱤᱧ ᱦᱚᱸ ᱯᱷᱩᱴᱵᱚᱞ ᱠᱷᱮᱞ ᱨᱮᱱᱟᱜ ᱫᱚ ᱟᱹᱰᱤ ᱤᱪᱪᱷᱟᱹ ᱢᱮᱱᱟᱜᱼᱟ᱾ ᱟᱹᱰᱤ ᱠᱟᱹᱴᱤᱡ ᱠᱷᱚᱱ ᱜᱮᱞᱤᱧ ᱠᱷᱮᱞ ᱟᱹᱜᱩ ᱠᱟᱫᱟ᱾ ᱦᱚᱸᱜᱼᱚᱭ ᱱᱤᱛᱚᱜ ᱵᱚᱱᱫᱚ ᱦᱩᱭ ᱠᱟᱱᱟ᱾
ᱦᱩ
ᱵᱚᱞᱢᱟᱰᱤᱼᱼ ᱤᱭᱟᱹ ᱱᱟᱜ ᱤᱭᱟᱹ ᱠᱟᱱᱟ ᱚᱱᱠᱟ ᱴᱟᱱᱟ ᱵᱟᱢ ᱯᱮᱠᱴᱤᱥ ᱤᱫᱤ ᱞᱮᱠᱷᱟᱱᱼᱼ
ᱵᱟᱝ ᱵᱟᱝ ᱵᱟᱝ ᱦᱮᱸ ᱢᱟᱱᱮ ᱯᱷᱩᱴᱵᱚᱞ ᱫᱚ ᱯᱩᱨᱟᱹ ᱴᱟᱱᱟ ᱜᱮ ᱯᱮᱠᱴᱤᱥ ᱤᱫᱤ ᱦᱩᱭᱩᱜᱼᱟ᱾
ᱦᱮᱸ ᱦᱮᱸ᱾
ᱱᱚᱜᱚᱭ ᱪᱷᱩᱴᱤ ᱢᱩᱴᱤ ᱵᱟᱝ ᱜᱟᱱᱚᱜᱼᱟ᱾
ᱟᱨ ᱯᱷᱩᱴᱵᱚᱞ ᱫᱚ ᱟᱹᱰᱤ ᱠᱟᱹᱴᱤᱡ ᱨᱤᱠᱥ ᱨᱮᱱᱟᱜ ᱠᱷᱮᱞ ‌ᱜᱮ ᱠᱟᱱᱟ᱾ ᱟᱵᱚ ᱡᱩᱫᱤ ᱟᱵᱚ ᱥᱟᱶᱟᱛᱟ‌ ᱥᱚᱢᱟᱡᱢᱟ ᱵᱤᱥᱤ ᱨᱮᱸᱜᱮᱡ ᱦᱚᱲᱜᱮ ᱢᱮᱱᱟᱜ ᱵᱚᱱᱟ᱾
ᱦᱮᱸ ᱨᱮᱸᱜᱮᱡ ᱦᱚᱲ ᱜᱮ ᱢᱮᱱᱟᱜ ᱵᱚᱱᱟ᱾
ᱦᱮᱸ ᱟᱨᱚ ᱯᱷᱩᱴᱵᱚᱞ ᱨᱤᱠᱥ ᱨᱮᱱᱟᱜ ᱠᱟᱹᱢᱤ ᱠᱟᱱᱟ, ᱠᱟᱴᱟ ᱢᱟ
ᱦᱩᱸ ᱦᱩᱸ ᱠᱟᱴᱟ ᱢᱟᱴᱟ ᱱᱚᱣᱟ ᱠᱚᱦᱚᱸ ᱚᱲᱟᱜ ᱦᱚᱲ ᱠᱚᱦᱚᱸ ᱠᱚ ᱞᱟᱹᱭ ᱫᱚ ᱞᱟᱹᱭ ᱜᱮᱭᱟ ᱠᱚ ᱮ ᱠᱟᱠᱚ ᱵᱟᱹᱵᱩ ᱯᱷᱩᱴᱵᱚᱞ ᱠᱚ ᱫᱚ ᱟᱞᱚᱯᱮᱥᱮ ᱠᱷᱮᱞ ᱞᱟᱯᱮ ᱡᱟᱸᱜᱟ ᱢᱟᱸᱜᱟ ᱨᱟᱹᱯᱩᱫ ᱞᱮᱠᱷᱟᱱ
ᱢᱟᱱᱮ ᱩᱱᱟᱹᱜ ᱯᱚᱭᱥᱟ ᱠᱟᱛᱮ ᱱᱚᱣᱟ ᱴᱤᱴᱢᱮᱱ ᱦᱚᱸ ᱵᱟᱢ ᱫᱟᱲᱮᱭᱟᱜᱼᱟ᱾
ᱵᱟᱝ ᱵᱟᱝ ᱟᱵᱚ ᱫᱚ ᱨᱮᱸᱜᱮᱡ ᱮᱸ ᱨᱮᱸᱜᱮᱡ ᱜᱮᱭᱟᱵᱚᱱ ᱛᱚ ᱢᱟᱱᱮ ᱠᱟᱹᱢᱤ ᱟᱨ ᱡᱟᱸᱜᱟ ᱢᱟᱸᱜᱟ ᱨᱟᱹᱯᱩᱫ ᱞᱮᱠᱷᱟᱱ ᱯᱚᱭᱥᱟ ᱠᱚ ᱦᱟᱱᱛᱮ ᱱᱟᱱᱛᱮ ᱠᱷᱚᱨᱪᱟᱜᱼᱟ ᱫᱚᱢᱮ ᱟᱨ ᱡᱟᱸᱜᱟ ᱠᱚ ᱨᱟ ᱯᱩᱜ ᱞᱮᱠᱷᱟᱱ ᱚ ᱚᱲᱟᱜ ᱦᱚᱲ ᱦᱚᱸᱠᱚᱭ ᱧᱮᱞ ᱠᱚᱣᱟᱭ᱾
ᱦᱮᱸ ᱦᱮᱸ᱾
ᱟᱨ ᱱᱤᱡᱮ ᱫᱚ ᱮᱠᱞᱟ ᱦᱚᱲ ᱫᱚ
ᱦᱮᱸ ᱚᱱᱟ ᱨᱮᱱᱟᱜ ᱪᱟᱯ ᱛᱮᱜᱮ ᱟᱨᱚ ᱠᱷᱮᱞ ᱨᱮᱱᱟᱜ ᱪᱟᱵᱟᱜᱼᱟ᱾ ᱢᱤᱫᱴᱤᱝ ᱵᱚᱭᱟ ᱠᱚᱠᱚ ᱛᱟᱦᱮᱸ ᱠᱚᱜ ᱛᱟᱦᱞᱮ
ᱦᱮᱸᱦᱮᱸ ᱵᱚᱭᱦᱟ ᱠᱚ ᱡᱚᱠᱷᱚᱱ ᱛᱟᱦᱮᱸ ᱠᱚᱜ ᱟᱠᱚ ᱴᱷᱤᱠ ᱜᱮᱭᱟ᱾ ᱦᱮᱸ ᱤᱧ ᱡᱟᱦᱟᱸ ᱪᱤᱠᱟᱹ ᱞᱮᱠᱷᱟᱱ ᱤᱧ ᱤᱧᱤᱡ ᱵᱚᱭᱦᱟ ᱧᱮᱞ ᱠᱚᱣᱟᱭ᱾ ᱟᱫᱚ ᱵᱚᱭᱦᱟ ᱢᱚᱭᱦᱟ ᱦᱚᱸᱛᱚ ᱵᱟᱹᱱᱩᱜ ᱠᱚᱣᱟ,
ᱦᱩᱸ ᱦᱩᱸ ᱢᱟᱱᱮ ᱢᱤᱫ ᱦᱚᱲ ᱫᱚ ᱟᱹᱰᱤ ᱡᱟᱞᱟ ᱜᱮᱭᱟ᱾
ᱢᱤᱫ ᱦᱚᱲ ᱫᱚ ᱟᱹᱰᱤ ᱡᱟᱞᱟ ᱜᱮᱭᱟ᱾
ᱩᱱᱚ
ᱚᱱᱟ ᱠᱷᱟᱹᱛᱤᱨ ᱛᱮ ᱟᱫᱚ ᱢᱟᱨᱟᱝ ᱠᱷᱮᱞ ᱠᱚᱫᱚ ᱵᱟᱹᱞᱤᱧ ᱪᱟᱞᱟᱜ ᱜᱮᱭᱟ, ᱫᱷᱟᱢᱟᱠᱟ ᱠᱚ ᱠᱷᱮᱞ ᱠᱚᱫᱚ ᱠᱟᱹᱴᱤᱡ ᱨᱤᱠᱥ ᱠᱚ ᱢᱮᱱᱟᱜᱼᱟ ᱛᱚ
ᱨᱤᱠᱥ ᱢᱮᱱᱟᱜᱼᱟ ᱟᱫᱚ ᱯᱷᱩᱴᱵᱚᱞ ᱟᱹᱵᱤᱱ ᱫᱚ ᱪᱮᱫ ᱵᱟᱵᱤᱱᱤᱧ ᱞᱟᱹᱭ ᱫᱟᱲᱮᱭᱟᱜᱼᱟ ᱛᱤᱨᱮ ᱪᱤᱠᱟᱹᱜᱼᱟ, ᱢᱟᱱᱮ
ᱩᱱᱤ ᱵᱟᱝ ᱵᱟᱝ ᱮᱦᱮᱸᱜ ᱪᱮᱫ ᱪᱤᱠᱟᱜᱼᱟ
ᱦᱩᱸ ᱦᱩᱸ᱾
ᱵᱟᱝ ᱵᱩᱡᱷᱟᱹᱜᱼᱟ᱾
ᱯᱷᱩᱴᱵᱚᱞ ᱢᱟ ᱚᱱᱠᱟᱱ ᱠᱷᱮᱞ ᱫᱚ ᱵᱟᱝ ᱠᱟᱱᱟ ᱡᱮ ᱛᱮᱜᱳ ᱛᱮᱜᱳᱢ ᱠᱷᱮᱞᱟᱢ᱾
ᱦᱩᱸ ᱦᱩᱸ ᱦᱩᱸ᱾
ᱛᱟᱣ ᱤᱭᱟᱹ ᱠᱷᱮᱞ ᱞᱮᱠᱟᱱᱟᱜ ᱱᱚᱣᱟ ᱫᱚ᱾
ᱦᱩᱸ᱾
ᱨᱟᱹᱯᱩᱫ ᱜᱮᱭᱟ ᱟᱹᱰᱤ ᱟᱹᱰᱤ ᱤᱭᱟᱹᱜᱮ᱾
ᱦᱩᱸ᱾
ᱚᱱᱟ ᱠᱷᱟᱛᱤᱨ ᱜᱮ ᱟᱵᱚ ᱠᱤᱪᱷᱩ ᱜᱟᱱ ᱟᱹᱰᱤ ᱟᱵᱚ ᱥᱚᱢᱟᱡ ᱨᱮᱱ ᱜᱤᱫᱽᱨᱟᱹ ᱠᱚᱣᱟᱜ ᱠᱷᱮᱞ
ᱩᱸᱜ ᱦᱩᱸ ᱦᱩᱸ᱾
ᱠᱚ ᱚᱲᱟᱜ ᱨᱮᱱᱟᱜ ᱯᱨᱚᱵᱞᱮᱢ ᱠᱚ ᱠᱷᱟᱹᱛᱤᱨ ᱜᱮ ᱦᱩᱸ ᱥᱮᱨᱚᱠᱚᱢ ᱵᱟᱠᱚ ᱠᱷᱮᱞ ᱜᱮᱭᱟ᱾
ᱩᱸ᱾
ᱵᱷᱟᱜᱤ ᱵᱷᱟᱜᱤ ᱠᱚᱲᱟᱜ ᱜᱮ ᱢᱮᱱᱟᱜ ᱢᱮᱱᱟᱜ ᱠᱚᱣᱟ᱾
ᱢᱮᱱᱟᱜ ᱠᱚᱣᱟ ᱢᱤᱱᱟ ᱥᱟᱶᱛᱟ ᱥᱚᱢᱮ ᱟᱵᱚᱨᱮᱱ ᱥᱟᱶᱟᱱᱛᱟᱞ ᱠᱚᱫᱚ ᱢᱟᱱᱮ ᱜᱤᱫᱽᱨᱟᱹ ᱠᱚᱫᱚ ᱵᱷᱟᱜᱤ ᱜᱮᱠᱚ ᱠᱷᱮᱞ ᱜᱮᱭᱟ ᱠᱚ᱾ ᱠᱤᱱᱛᱩ ᱟ ᱚᱱᱮ ᱱᱚᱣᱟ ᱤᱭᱟᱹ ᱠᱚᱨᱮᱱᱟᱜ ᱪᱟᱯ ᱛᱮᱜᱮ ᱟᱵᱚ ᱫᱚ ᱵᱟᱵᱚᱱ ᱫᱟᱲᱮᱭᱟᱜ ᱜᱮᱭᱟ ᱵᱚᱱ ᱠᱷᱮᱞ ᱠᱚ᱾
ᱦᱮᱸ ᱢᱟᱱᱮ ᱥᱟᱯᱳᱴ ᱵᱟᱠᱚ ᱧᱟᱢᱟ ᱚᱲᱟᱜ ᱥᱮ
ᱦᱮᱸ ᱚᱲᱟᱜ ᱥᱮᱫ ᱠᱷᱚᱱ ᱠᱟᱹᱴᱤᱡ ᱥᱟᱯᱳᱴ ᱦᱚᱸ ᱵᱟᱝᱠᱚ ᱧᱟᱢᱚᱜ ᱜᱮᱭᱟ᱾
ᱦᱮᱸ ᱦᱮᱸ᱾ ᱟᱥᱚᱞ ᱢᱟᱱᱮ ᱥᱟᱯᱳᱴ ᱮᱢ ᱫᱚᱨᱠᱟᱨ
ᱥᱚᱵᱮ ᱦᱮᱸ ᱥᱟᱯᱚᱴ ᱟᱥᱚᱞ ᱦᱩᱭᱩᱜ ᱠᱟᱱᱟ ᱮᱢ ᱫᱚᱨᱠᱟᱨ ᱚᱲᱟᱜ ᱦᱚᱲ ᱠᱟᱹᱴᱤᱡ ᱮᱢᱟᱠᱚ ᱟᱨ ᱟᱵᱚ ᱥᱟᱱᱛᱟᱲ ᱫᱚ ᱱᱚᱝᱠᱟ ᱫᱚ ᱵᱟᱠᱚ ᱮᱢᱟ ᱵᱚᱱᱟ ᱠᱚ᱾
ᱟᱹᱵᱤᱱ ᱡᱟᱦᱟᱱᱟᱜ ᱜᱮᱵᱤᱱ ᱠᱟᱹᱢᱤᱭᱟ᱾ ᱚᱱᱟ ᱠᱟᱹᱢᱤ ᱛᱟᱭᱚᱢ ᱨᱮ ᱛᱟᱨᱯᱚᱨᱮ ᱠᱤᱪᱷᱩ
ᱦᱮᱸ ᱦᱮᱸ ᱠᱟᱹᱴᱤᱡ ᱦᱚᱸ ᱵᱷᱟᱜᱤᱜᱼᱟ᱾
ᱠᱟᱹᱢᱤ ᱨᱮᱦᱚᱸ ᱵᱤᱱ ᱵᱟᱵᱤᱱ ᱫᱟᱲᱮᱭᱟᱜ ᱨᱮᱦᱚᱸ ᱪᱮᱥᱴᱟᱭ ᱟᱵᱤᱱ᱾
ᱪᱮᱥᱴᱟᱭ ᱟᱵᱤᱱ ᱦᱮᱸ ᱚᱲᱟᱜ ᱦᱚᱲ ᱠᱚ ᱠᱟᱹᱴᱤᱡ ᱠᱚ ᱞᱟᱹᱭ ᱫᱟᱠᱚ ᱦᱮᱸ ᱱᱚᱝᱠᱟ ᱠᱟᱹᱴᱤᱡ ᱪᱮᱥᱴᱟ ᱦᱩᱭᱩᱜᱼᱟ᱾
ᱟᱪᱪᱷᱟ᱾ ᱯᱷᱩᱴᱵᱚᱞ ᱠᱚᱫᱚ ᱟᱹᱵᱤᱱ ᱱᱚᱭᱟ ᱞᱳᱠᱟᱞ ᱴᱩᱨᱱᱟᱢᱮᱱᱴ ᱠᱚ ᱠᱚ ᱤᱭᱟᱹ ᱠᱚᱫᱚᱚᱵᱮᱱ ᱠᱷᱮᱞ ᱵᱟᱲᱟ ᱟᱠᱟᱫᱟ ᱦᱮᱸ ᱥᱮ?
ᱦᱩᱸ ᱰᱚᱠᱟ ᱠᱷᱚᱡ ᱜᱮ ᱠᱷᱮᱞ ᱵᱟᱲᱟᱭ ᱫᱟᱞᱤᱧ᱾
ᱚᱱᱟ ᱠᱚᱫᱚ ᱩᱭᱦᱟᱹᱨ ᱪᱤᱱᱛᱟᱹ ᱠᱚ ᱢᱮᱱᱟᱜ ᱜᱮᱭᱟ᱾ ᱟᱫᱚ ᱦᱚᱸᱜᱼᱚ ᱠᱷᱟᱹᱛᱤᱨ ᱜᱮ
ᱦᱮᱸ ᱵᱟᱹᱞᱤᱧ ᱪᱟᱞᱟᱜ ᱜᱮᱭᱟᱞᱤᱧ ᱱᱚᱣᱟ ᱠᱷᱟᱹᱛᱤᱨ᱾
ᱦᱮᱸ ᱟᱨ
ᱦᱚᱸ ᱟᱯᱮ ᱥᱮᱫ ᱫᱚ ᱠᱷᱮᱞ ᱠᱚ ᱵᱟᱠᱚ ᱠᱷᱩᱞᱟᱹᱣ ᱜᱮᱭᱟ ᱠᱚ ᱮᱢᱱᱤ?
ᱦᱮᱸ ᱦᱮᱸ ᱟᱞᱮ ᱟᱞᱮᱥᱮᱫ ᱫᱚ ᱱᱤᱭᱟᱹ ᱥᱤᱡᱤᱱ ᱜᱮ ᱠᱷᱮᱞ ᱦᱩᱭᱩᱜᱼᱟ, ᱡᱟᱦᱟᱸ ᱵᱚᱭᱞᱟᱨ ᱠᱷᱮᱞ ᱯᱚᱭᱥᱟ
ᱪᱮᱫ ᱠᱟ ᱠᱷᱮᱞ ᱫᱚ?
ᱪᱮᱫ ᱵᱤᱱ ᱞᱟᱹᱭᱫᱟ?
ᱟᱯᱮ ᱟᱹᱛᱩ ᱠᱚᱨᱮ ᱫᱚ ᱵᱟᱠᱚ ᱠᱷᱩᱞᱟᱹᱣ ᱜᱮᱭᱟ?